ᱜᱮ ᱫᱤᱭᱮ ᱪᱮᱫ ᱠᱚᱯᱮ ᱪᱤᱠᱟᱹᱭᱫᱟ?
ᱟᱨ ᱪᱮᱫ ᱦᱚᱸ ᱵᱟᱝ ᱱᱚᱜᱼᱚᱭ ᱡᱤᱨᱟᱹᱣ ᱵᱟᱲᱟ ᱦᱩᱭ ᱠᱟᱱᱟ ᱱᱤᱛᱜᱮ ᱫᱟᱜ ᱠᱚᱭ ᱡᱟᱹᱲᱤ ᱠᱮᱫᱟ ᱫᱟᱜ ᱡᱟᱹᱲᱤ ᱛᱷᱚᱲᱟ ᱠᱚᱢ ᱧᱚᱜ ᱠᱟᱫᱟ ᱟᱨ ᱟᱯᱮᱥᱮᱫ ᱪᱮᱫ ᱪᱤᱠᱟᱭ ᱫᱟᱯᱮ ᱟᱯᱮ ᱫᱚ?
ᱟᱞᱮᱥᱮᱫ ᱦᱚᱸ ᱦᱚᱜᱼᱚᱭ ᱛᱚ ᱫᱚᱥ ᱢᱤᱱᱤᱴ ᱞᱟᱦᱟ ᱟᱨᱠᱤ ᱡᱟᱹᱲᱤ ᱠᱮᱜᱟᱭ ᱟᱨ ᱱᱤᱛᱚᱜ ᱫᱚ ᱩᱠᱩᱨ ᱵᱟᱭ ᱡᱟᱹᱲᱤᱭ ᱫᱟ᱾ ᱟᱪᱠᱟ ᱜᱮ ᱮᱛᱚᱦᱚᱵ ᱠᱮᱜ-ᱟᱭ ᱡᱟᱹᱲᱤ
ᱨᱮᱜᱮ ᱡᱮᱢᱚᱱ ᱚᱝᱠᱟ ᱦᱳᱭᱳᱜ ᱠᱟᱱᱟ ᱡᱮ ᱨᱮᱭᱟᱲ ᱫᱤᱱ ᱛᱤᱭᱟᱹᱜ ᱮᱱ ᱞᱮᱠᱟ ᱯᱩᱨᱟᱹ ᱨᱮᱭᱟᱲ ᱞᱮᱠᱟ ᱟᱹᱭᱠᱟᱹᱜ ᱠᱟᱱᱟ ᱱᱤᱛᱚᱜ ᱢᱟᱦᱟᱜ᱾
ᱦᱮᱸ ᱟᱨ ᱫᱟᱜ ᱫᱚ ᱚᱱᱠᱟ ᱫᱚ ᱵᱟᱭ ᱫᱟᱜ ᱫᱟ ᱛᱚ᱾
ᱦᱳᱭ ᱚᱝᱠᱟ ᱢᱟ
ᱟᱵᱮᱱᱟᱜ ᱱᱮᱴᱣᱟᱨᱠ ᱠᱟᱹᱴᱤᱡ ᱰᱤᱥᱴᱟᱵ ᱮᱜᱼᱟᱭ᱾
ᱟᱪᱪᱷᱟ ᱦᱳᱭ ᱱᱤᱴ ᱵᱟᱭ ᱰᱤᱥᱴᱟᱵᱽ ᱛᱟᱹᱞᱤᱧᱟ ᱦᱟᱸᱜ ᱱᱤᱛᱚᱜ ᱰᱤᱥᱴᱟᱵᱽ ᱫᱟ?
ᱦᱮᱸ ᱵᱟᱝ ᱵᱟᱝ ᱱᱤᱛᱚᱜ ᱫᱚ ᱵᱟᱝ ᱮ ᱰᱤᱥᱴᱟᱵ ᱫᱟᱭ᱾
ᱦᱳᱭ ᱟᱪᱮᱫ ᱠᱚ ᱢᱮᱱᱟ ᱱᱟᱦᱟᱜ ᱟᱨ ᱯᱷᱚᱨ ᱱᱟᱦᱟᱜ ᱠᱷᱮᱛᱨᱮ ᱱᱟᱦᱟᱜ ᱥᱟᱦᱟᱨ ᱠᱩ ᱮᱨ ᱵᱟᱲᱟ ᱦᱩᱭᱱᱟ ᱟᱫᱚ ᱫᱟᱜ ᱠᱮᱫᱟᱭ ᱟᱨ ᱫᱟᱜ ᱛᱮ ᱱᱟᱦᱟᱜ ᱚᱱᱟ ᱫᱚᱭ ᱚᱴᱟᱝ ᱪᱟᱵᱟ ᱠᱮᱫᱟ ᱛᱚ ᱚᱱᱮ ᱚᱱᱮ ᱠᱚᱥᱴᱚ ᱜᱮ ᱱᱟᱦᱟᱜ ᱚᱱᱮ ᱱᱤᱭᱟᱹ ᱫᱟᱜ ᱦᱚᱸ
ᱦᱮᱸ ᱚᱱᱟ ᱫᱚ ᱢᱮᱫᱴᱟᱝ
ᱦᱩᱸ ᱦᱩᱸ
ᱦᱳᱭ ᱚᱱᱟ ᱫᱚ ᱢᱮᱫᱴᱟᱝ ᱚᱥᱩᱵᱤᱫᱷᱟ ᱜᱮ ᱦᱮᱸ ᱵᱮᱱ ᱞᱟᱹᱭᱮᱜ-ᱟ ᱡᱮ ᱥᱟᱨ ᱠᱚᱯᱮ ᱮᱢ ᱠᱮᱜ-ᱟ ᱫᱟᱜ ᱠᱮᱫᱟ ᱫᱟᱜ ᱛᱮᱜᱮ ᱡᱚᱛᱚᱭ ᱵᱚᱦᱮᱞ ᱠᱮᱫᱟᱭ ᱥᱮ᱾
ᱦᱳᱭ ᱚᱱᱟ ᱫᱚ ᱛᱷᱚᱲᱟ ᱜᱟᱱ ᱛᱮᱦᱮᱸ ᱞᱮᱱᱠᱷᱟᱱ ᱮᱠ ᱫᱩ ᱜᱷᱟᱱᱴᱟ ᱛᱟᱦᱚᱞᱮ ᱫᱚ ᱢᱟ ᱢᱟᱱᱮ ᱚᱱᱟ ᱨᱮᱭᱟᱜ ᱜᱩᱱ ᱫᱚ ᱛᱮᱦᱮᱸ ᱠᱚᱜ-ᱟ ᱥᱮ ᱛᱤᱦᱤᱧ ᱫᱚ ᱵᱟᱭ ᱫᱟᱜ ᱞᱮᱠᱷᱟ ᱟᱫᱚ ᱫᱟᱜ ᱪᱩᱜ ᱮ ᱢᱟᱱᱮ ᱟᱹᱰᱤ ᱢᱚᱸᱡᱽ ᱜᱮ ᱯᱩᱨᱟᱹ ᱜᱮ ᱫᱟᱜ ᱦᱤᱡᱩᱜ ᱠᱟᱱᱟ ᱟᱨ ᱱᱚᱣᱟ ᱫᱟᱜ ᱨᱮ ᱟᱫᱚ ᱪᱮᱫ ᱠᱚ ᱢᱮᱱᱟ ᱦᱩᱲᱩ ᱨᱚᱦᱚᱭ ᱫᱚ ᱟᱹᱰ ᱜᱟᱯᱟ ᱢᱮᱭᱟᱝ ᱠᱷᱚᱡ ᱜᱮ ᱮᱦᱚᱵᱚᱜ-ᱟ ᱱᱚᱝᱠᱟᱭ ᱫᱟᱜ ᱞᱮᱠᱷᱟᱱ ᱟᱞᱮᱥᱮᱫ ᱫᱚ, ᱟᱯᱮ ᱥᱮᱫ ᱯᱮ ᱮᱦᱚᱜ ᱠᱮᱫᱟ?
ᱵᱟᱝ ᱟᱞᱮ ᱥᱮᱱ ᱦᱚᱸ ᱚᱱᱠᱟ ᱮᱦᱚᱵ ᱫᱚ ᱟᱹᱣᱨᱤ ᱞᱮ ᱮᱦᱚᱵᱟ᱾ ᱟᱫᱚ ᱮᱦᱚᱵ ᱦᱩᱭᱩᱜ-ᱟ ᱦᱚᱜ-ᱚᱭ ᱡᱩᱫᱤ ᱟᱨ ᱚᱱᱠᱟ ᱛᱤᱦᱤᱧ ᱜᱟᱯᱟ ᱡᱩᱫᱤ ᱟᱨᱭ ᱫᱟᱜᱽ ᱠᱷᱟᱱ ᱛᱟᱦᱚᱞᱮ ᱫᱟᱜ ᱫᱚ ᱟᱨᱚ ᱢᱚᱡᱽ ᱛᱮᱜᱮ ᱞᱟᱜᱟᱣ ᱧᱚᱜᱚᱜ-ᱟ᱾
ᱦᱳᱭ ᱦᱳᱭ ᱚᱱᱟ ᱢᱟ ᱠᱟᱱ ᱜᱮ ᱟᱨ ᱢᱤᱫᱴᱮᱱ ᱦᱩᱭᱩᱜ ᱠᱟᱹᱱᱟ ᱡᱮ ᱫᱟᱜ ᱮ ᱡᱟᱹᱲᱤ ᱠᱷᱟᱡ ᱫᱚ ᱱᱦᱟᱜ ᱛᱷᱚᱲᱟ ᱠᱟᱹᱢᱤ ᱠᱚ ᱟᱹᱰᱤ ᱯᱷᱩᱨᱛᱤᱜ ᱛᱟᱵᱚᱱᱟ ᱪᱟᱥ ᱠᱟᱹᱢᱤ ᱠᱚᱫᱚ ᱦᱳᱭ ᱥᱮ, ᱟᱨ ᱡᱩᱫᱤ ᱵᱟᱭ ᱫᱟᱜᱽ ᱠᱷᱟᱡ ᱱᱟᱦᱟᱜ ᱚᱱᱠᱟ ᱢᱟᱱᱮ ᱚᱱᱠᱟ ᱫᱚ ᱵᱟᱝ ᱯᱷᱩᱨᱛᱤᱜ-ᱟ ᱡᱮᱢᱚᱱ ᱞᱮᱠᱟ ᱵᱚᱱ ᱠᱩᱥᱤᱥᱟ ᱠᱷᱮᱛ ᱠᱚᱨᱮ ᱡᱟᱹᱞᱫᱤ ᱦᱩᱲᱩ ᱨᱚᱦᱚᱭ ᱦᱮᱸᱥᱮ,
ᱦᱮᱸᱥᱮ᱾
ᱦᱮᱸ ᱪᱟᱥ ᱠᱟᱹᱢᱤ ᱫᱚ ᱢᱟᱱᱮ ᱪᱟᱥ ᱠᱟᱹᱢᱤ ᱢᱟᱱᱮ ᱜᱮᱛᱚ ᱫᱟᱜ ᱫᱟᱜ ᱢᱟᱱᱮ ᱜᱮᱛᱚ ᱟᱫᱚ᱾ ᱯᱷᱩᱨᱛᱤ ᱵᱩᱡᱷᱟᱹᱜᱼᱟ ᱢᱟᱱᱮ ᱪᱟᱥ ᱠᱟᱹᱢᱤ ᱥᱚᱢᱚᱭ ᱫᱚ ᱫᱟᱜ ᱫᱚ ᱚᱱᱟ ᱫᱚ ᱯᱷᱩᱨᱛᱤ ᱜᱮᱵᱚᱱ ᱵᱩᱡᱟ ᱢᱮᱱᱠᱷᱟᱱ ᱮᱢᱱᱤ ᱴᱟᱭᱤᱢ ᱨᱮᱭ ᱡᱟᱹᱲᱤᱭ ᱟᱵᱚᱱ ᱠᱷᱟᱱ ᱫᱚ ᱚᱱᱟ ᱫᱚ ᱚᱥᱩᱵᱤᱫᱟ ᱜᱮᱵᱚᱱ ᱵᱩᱡᱷᱟᱹᱣ ᱜᱮᱭᱟ ᱠᱚᱠᱷᱚᱱᱳ ᱠᱚᱠᱷᱚᱱᱳ ᱫᱚ᱾
ᱦᱳᱭ ᱦᱳᱭ ᱛᱟᱦᱚᱞᱮ ᱱᱮᱛᱟᱨ ᱡᱟᱦᱟᱸ ᱮᱱᱛᱮᱱ ᱰᱤᱡᱤᱴᱮᱞ ᱡᱩᱜᱽ ᱨᱮᱞᱟᱝ ᱢᱤᱫᱴᱮᱱ ᱥᱟ ᱥᱟᱠᱟᱢ ᱱᱤᱭᱮ ᱜᱮᱞᱟᱝ ᱨᱚᱯᱚᱲ ᱞᱮᱠᱷᱟᱡ ᱟᱹᱰᱤ ᱵᱮᱥ ᱦᱩᱭ ᱠᱚᱜᱼᱟ᱾ ᱥᱟᱠᱟᱢ ᱫᱚ ᱠᱟᱱᱟ ᱱᱟᱦᱟᱜ ᱱᱚᱣᱟ ᱪᱮᱫ ᱠᱚ ᱢᱮᱱᱟ ᱮᱞᱵᱟᱢ ᱠᱚ ᱯᱷᱤᱞᱤᱢ ᱠᱚ ᱥᱤᱨᱤᱭᱟᱞ ᱠᱚ᱾ ᱠᱚ ᱵᱟᱨᱮᱛᱮ
ᱦᱮᱸ᱾
ᱦᱳᱭ ᱦᱳᱭ᱾ ᱦᱮᱸ ᱛᱟᱦᱚᱞᱮ ᱛᱚᱵᱮ ᱪᱮᱫ ᱠᱚ ᱥᱟᱱᱛᱷᱟᱞᱤ ᱠᱚᱵᱮᱱ ᱧᱮᱞ ᱵᱟᱲᱟᱭ ᱛᱟᱦᱮᱱᱟ ᱥᱮ ᱵᱟᱝ ᱛᱷᱟᱞᱤ ᱮᱞᱵᱟᱢ ᱠᱚ ᱥᱮ ᱥᱟᱱᱛᱷᱟᱤ ᱢᱩᱵᱷᱤ ᱠᱚ᱾
ᱦᱮᱸ ᱥᱟᱱᱛᱟᱞᱤ ᱢᱩᱵᱷᱤ ᱞᱟᱦᱟ ᱛᱮᱱᱟᱜ ᱢᱩᱵᱷᱤ ᱠᱚ᱾ ᱟᱨᱠᱤ ᱞᱤᱧ ᱧᱮᱞ ᱵᱟᱲᱟᱭ ᱜᱮᱭᱟ ᱟᱫᱚ ᱱᱮᱛᱟᱨ ᱫᱚ ᱩᱱᱟᱹᱜ ᱫᱚ ᱧᱮᱞ ᱫᱚ ᱵᱟᱝ ᱦᱩᱭᱩᱜ ᱠᱟᱱᱟ᱾ ᱡᱟᱹᱥᱛᱤ ᱠᱟᱭᱛᱮ ᱧᱮᱞᱚᱜᱚᱜᱼᱟ ᱡᱮ ᱯᱷᱮᱥᱵᱩᱠ ᱨᱮ ᱡᱚᱠᱷᱚᱱ ᱦᱩᱰᱤᱧ ᱦᱩᱰᱤᱧ ᱟᱨᱠᱤ ᱮᱢ ᱜᱮᱭᱟ ᱠᱚ᱾ ᱚᱱᱟ ᱧᱮᱞᱛᱮ ᱡᱩᱫᱤ ᱵᱷᱟᱜᱤ ᱞᱤᱧ ᱵᱩᱡᱷᱟᱹᱣᱟ ᱚᱱᱟ ᱚᱱᱟ ᱧᱮᱞᱟᱞᱤᱧ ᱡᱮ ᱪᱮᱫ ᱢᱩᱵᱷᱤ ᱠᱟᱱᱟ ᱚᱱᱟ ᱧᱮᱞ ᱠᱟᱛᱮᱫ ᱟᱨᱚ ᱤᱭᱩᱴᱩᱵᱽ ᱨᱮ ᱥᱟᱨᱪ ᱠᱟᱛᱮᱫ ᱞᱤᱧ ᱧᱮᱞ ᱜᱮᱭᱟ᱾ ᱱᱟᱯᱟᱭᱞᱤᱧ ᱵᱩᱡᱷᱟᱹᱣ ᱜᱮᱭᱟ᱾ ᱟᱫᱚ ᱥᱟᱱᱛᱟᱞᱤ ᱨᱮᱱᱟᱜ ᱫᱚ ᱦᱩᱰᱤᱧ ᱥᱚᱨᱴ ᱢᱩᱵᱷᱤ ᱜᱮ ᱡᱟᱹᱥᱛᱤ ᱠᱟᱭ ᱛᱮ ᱠᱚ ᱵᱮᱱᱟᱣ ᱜᱮᱭᱟ, ᱛᱤᱦᱤᱧ ᱜᱟᱯᱟ ᱛᱮᱫᱚ ᱥᱚᱨᱴ ᱟᱜ ᱜᱮ ᱡᱟᱹᱥᱛᱤ ᱧᱮᱞᱚᱜ ᱠᱟᱱᱟ᱾
ᱦᱳᱭ ᱦᱳᱭ ᱥᱟᱱᱛᱷᱟᱞᱤ ᱛᱮᱫᱚ ᱱᱟᱦᱟᱜ ᱢᱩᱵᱷᱤ ᱠᱚᱫᱚ ᱟᱹᱰᱤ ᱠᱚᱢ ᱜᱮ ᱩᱰᱩᱠ ᱞᱮᱱᱟ ᱡᱮᱢᱚᱱ ᱪᱚᱨᱚᱠ ᱪᱤᱠᱟᱹᱲ ᱢᱤᱫᱴᱮᱱ ᱯᱷᱤᱞᱤᱢ ᱛᱟᱦᱮᱸ ᱠᱟᱱᱟ ᱡᱟᱦᱟᱸ ᱯᱷᱤᱞᱤᱢ ᱨᱮᱫᱚ ᱦᱟᱸᱜ ᱯᱮᱨᱮᱢ ᱫᱟᱜ ᱟᱨ ᱤᱭᱟᱹ ᱪᱮᱞᱮ ᱠᱚ ᱢᱮᱛᱟᱭᱟ ᱦᱟᱸᱜ ᱴᱷᱚᱯᱚᱝ ᱴᱩᱰᱩ ᱴᱤᱜ ᱴᱚᱸᱲᱚᱜ᱾ ᱟᱨ ᱥᱚᱞᱢᱟ ᱫᱤᱫᱤ, ᱦᱳᱭ ᱚᱱᱟ ᱵᱮᱱ ᱧᱮᱞ ᱞᱮᱫᱼᱟ ᱥᱮ ᱵᱟᱝᱟ?
ᱦᱮᱸ ᱚᱱᱟᱞᱤᱧ ᱧᱮᱞ ᱞᱮᱫᱼᱟ᱾
ᱟᱹᱰᱤ ᱢᱟᱨᱮ ᱢᱩᱵᱷᱤ ᱛᱟᱦᱮᱸ ᱠᱟᱱᱟ ᱟᱨ ᱚᱱᱟ ᱢᱩᱵᱷᱤ ᱨᱮᱫᱚ ᱱᱟᱦᱟᱜ ᱟᱹᱰᱤ ᱟᱹᱰᱤ ᱱᱟᱯᱟᱭ ᱠᱚ ᱵᱮᱱᱟᱣ ᱠᱟᱫ ᱛᱟᱦᱮᱱᱟ ᱚᱱᱟ ᱚᱠᱛᱮ ᱫᱚ ᱱᱟᱦᱟᱜ ᱡᱟᱦᱟᱸ ᱥᱮᱨᱢᱟ ᱠᱟᱴᱤᱜ ᱵᱚᱱ ᱛᱟᱦᱮᱸ ᱠᱟᱱᱟ ᱦᱳᱭ ᱥᱮ᱾
ᱦᱮᱸ᱾
ᱟᱨ ᱚᱱᱟ ᱯᱷᱤᱞᱤᱢ ᱫᱚ ᱱᱟᱦᱟᱜ ᱥᱟᱱᱛᱷᱟᱞᱤ ᱨᱮᱭᱟᱜ ᱥᱚᱵᱥᱮ ᱦᱤᱴ ᱢᱩᱵᱷᱤ ᱛᱟᱦᱮᱸ ᱠᱟᱱᱟ᱾ ᱟᱨ ᱚᱱᱠᱟ ᱤᱱᱟᱹ ᱛᱟᱭᱱᱚᱢ ᱫᱚ ᱚᱱᱠᱟ ᱫᱚ ᱵᱟᱝ ᱩᱰᱩᱠ ᱵᱟᱲᱟᱣ ᱟᱠᱟᱱᱟ᱾
ᱦᱮᱸ ᱤᱱᱟᱹ ᱛᱟᱭᱱᱚᱢ ᱫᱚ ᱚᱱᱠᱟ ᱫᱚ ᱵᱟᱝ ᱩᱰᱩᱝ ᱵᱟᱲᱟᱣ ᱟᱠᱟᱱᱟ ᱟᱨᱦᱚᱸ ᱡᱮ ᱱᱚ ᱝᱠᱟ ᱡᱮ ᱚᱱᱟ ᱚᱱᱟ ᱥᱟᱱᱛᱟᱞᱤ ᱚᱱᱟ ᱢᱩᱵᱷᱤ ᱟᱨ ᱠᱤ ᱪᱚᱨᱚᱠ ᱪᱤᱠᱟᱹᱲ ᱚᱱᱟ ᱢᱩᱵᱷᱤ ᱨᱮᱱᱟᱜ ᱥᱮᱨᱮᱧ ᱠᱚ ᱛᱤᱦᱤᱧ ᱜᱟᱯᱟ ᱚᱱᱠᱟ ᱤᱭᱩᱴᱩᱵᱽ ᱨᱮ ᱥᱟᱨᱪ ᱠᱟᱛᱮᱜ ᱡᱚᱠᱷᱚᱱ ᱟᱸᱡᱚᱢ ᱵᱟᱲᱟ ᱦᱩᱭᱩᱜ ᱜᱮᱭᱟ ᱛᱚ ᱟᱹᱰᱤ ᱱᱟᱯᱟᱭ ᱟᱹᱰᱤ ᱨᱟᱹᱥᱠᱟᱹ ᱵᱩᱡᱷᱟᱹᱜ ᱜᱮᱭᱟ᱾
ᱦᱳᱭ ᱦᱳᱭ ᱟᱨ ᱟᱹᱰᱤ ᱨᱟᱹᱥᱠᱟᱹ ᱵᱩᱡᱷᱟᱹᱜ ᱛᱟᱸᱦᱮᱱᱟ ᱟᱨ ᱫᱩᱠ ᱵᱟᱞᱟ ᱥᱮᱤᱨᱧ ᱦᱚᱸ ᱢᱮᱱᱟᱜᱼᱟ ᱚᱱᱟᱨᱮ᱾ ᱡᱟᱦᱟᱸ ᱨᱮ ᱚᱱᱟ ᱥᱮᱨᱮᱧ ᱢᱮᱱᱟᱜᱼᱟ ᱦᱟᱸᱜ
ᱚᱱᱟ ᱥᱮᱨᱮᱧ ᱟᱵᱮᱱᱟᱜ ᱨᱚᱲ ᱠᱟᱹᱴᱤᱡ ᱵᱟᱝᱞᱤᱧ ᱟᱸᱡᱚᱢ ᱧᱟᱢ ᱮᱫᱟ᱾ ᱦᱮᱞᱳᱣ ᱦᱮᱸ ᱟᱵᱮᱱᱟᱜ ᱨᱚᱲ ᱵᱟᱝ ᱟᱸᱡᱚᱢᱚᱜ ᱠᱟᱱᱟ᱾
ᱥᱮᱨᱮᱧ ᱦᱚᱸ ᱢᱮᱱᱟᱜᱼᱟ᱾
ᱥᱮᱨᱮᱧ ᱢᱮᱱᱟᱜᱼᱟ᱾ ᱦᱩᱸ ᱢᱮᱱᱫᱟᱞᱤᱧ ᱟᱵᱮᱱᱟᱜ ᱨᱚᱲ ᱵᱟᱝ ᱟᱸᱡᱚᱢᱚᱜ ᱠᱟᱱᱟ᱾
ᱟᱵᱮᱱ ᱵᱟᱝ ᱟᱸᱡᱚᱢᱚᱜ ᱠᱟᱱᱟ, ᱦᱳᱭ ᱦᱳᱭ ᱱᱤᱛᱚᱜ ᱟᱸᱡᱚᱢᱚᱜ ᱠᱟᱱᱟ᱾